ᱦᱮᱞᱳ
ᱦᱮᱞᱳ ᱡᱚᱦᱟᱨ ᱜᱮ
ᱦᱳᱭ ᱡᱚᱦᱟᱨ ᱜᱮ ᱜᱚᱢᱠᱮ ᱡᱚᱦᱟᱨ ᱜᱮ
ᱦᱳᱭ ᱪᱮᱫ ᱞᱮᱠᱟ ᱦᱮᱱᱟᱜ ᱵᱤᱱᱟ?
ᱦᱮᱸ ᱟᱸᱡᱚᱢᱚᱜ ᱠᱟᱱᱟ ᱦᱳᱭ ᱟᱹᱞᱤᱧ ᱱᱟᱯᱟᱭ ᱜᱮ ᱢᱮᱱᱟᱜ ᱞᱤᱧᱟᱹ ᱦᱳᱭ ᱦᱳᱭ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ
ᱦᱳᱭ ᱦᱳᱭ ᱦᱳᱭ
ᱦᱳᱭ ᱦᱳᱭ
ᱟᱨ ᱠᱟᱹᱢᱤ ᱠᱚ ᱪᱮᱫ ᱞᱮᱠᱟ ᱦᱩᱲᱩ ᱨᱚᱦᱚᱭ ᱠᱚ ᱪᱟᱵᱟᱜ ᱠᱟᱱᱟ ᱥᱮ ᱵᱟᱝ ᱜᱮ
ᱦᱳᱭ ᱠᱟᱹᱢᱤ ᱠᱚᱫᱚ ᱱᱟᱦᱟᱜ ᱦᱳᱲᱩ ᱠᱚ ᱨᱚᱦᱚᱭ ᱠᱚᱫᱚ ᱪᱟᱵᱟᱜ ᱠᱟᱱ ᱜᱮᱭᱟ ᱱᱤᱛᱚᱜ ᱵᱟᱹᱭ ᱵᱟᱹᱭᱛᱮ ᱠᱟᱹᱢᱤ ᱠᱚ ᱦᱩᱭᱩᱜ ᱠᱟᱱᱟ
ᱦᱳᱭ ᱦᱳᱭ
ᱦᱳᱭ ᱟᱨ ᱟᱯᱮ ᱥᱮᱫ ᱜᱮ ᱟᱢ ᱥᱮᱫ ᱜᱮ ᱞᱟᱹᱭ ᱛᱞᱟᱝ ᱢᱮ ᱛᱟᱦᱞᱮ ᱪᱮᱫᱞᱮᱠᱟ
ᱟᱞᱮ ᱥᱮᱫ ᱦᱚᱸ ᱱᱚᱣᱟ ᱵᱟᱨᱟᱵᱚᱨᱤ ᱫᱚ ᱦᱩᱭᱩ ᱟᱠᱟᱱᱟ ᱛᱷᱚᱲᱟ ᱵᱟᱝ ᱪᱟᱵᱟᱣ ᱠᱚᱢᱯᱞᱤᱴ ᱫᱚ ᱵᱟᱝ ᱦᱩᱭ ᱩᱛᱟᱹᱨ ᱠᱟᱱᱟ᱾
ᱚ
ᱦᱩᱸ
ᱟᱪᱷᱟ ᱟᱪᱷᱟ
ᱟᱨ ᱦᱳᱭ ᱟᱨ ᱜᱚᱝᱠᱮ ᱥᱤᱸᱫᱩ ᱠᱟᱹᱱᱦᱩ ᱠᱚᱫᱚ ᱪᱮᱫᱮ ᱞᱮᱠᱟ ᱦᱩᱞ ᱢᱟᱦᱟ ᱠᱚᱫᱚ ᱯᱟᱨᱚᱢ ᱵᱟᱲᱟᱭᱱᱟ?
ᱚ ᱥᱤᱫᱚ-ᱠᱟᱱᱦᱩ ᱠᱚ ᱠᱚᱫᱚ ᱱᱟᱦᱟᱜ ᱴᱷᱤᱠ ᱜᱮ ᱯᱟᱨᱚᱢ ᱯᱟᱨᱚᱢ ᱵᱟᱲᱟᱭᱮᱱᱟ᱾ ᱟᱞᱮ ᱥᱮᱫ ᱫᱚ ᱟᱫᱚ ᱚᱱᱟ ᱢᱟᱟᱱᱟ ᱦᱟᱸᱟᱜ ᱟᱹᱰᱤ ᱫᱩᱠ ᱨᱮᱭᱟᱜ ᱫᱤᱱ ᱛᱟᱦᱮᱸ ᱠᱟᱱ ᱛᱟᱵᱚᱱ ᱡᱟᱦᱟᱸ
ᱫᱤᱱ ᱛᱟᱦᱮᱸ ᱞᱮᱱᱟ ᱛᱚ ᱦᱳᱭ ᱦᱳᱭ
ᱦᱳᱭ ᱦᱳᱭ ᱥᱤᱫᱩ ᱠᱟᱹᱱᱦᱩ ᱨᱮᱭᱟᱜ ᱫᱤᱱ ᱫᱚ ᱫᱩᱠ ᱨᱮᱭᱟᱜ ᱫᱤᱱ ᱛᱟᱦᱮᱸ ᱠᱟᱱᱟ ᱚᱱᱟ ᱩᱱᱠᱤᱱ ᱫᱚ
ᱚᱱᱟ
ᱟᱵᱚ ᱞᱟᱹᱜᱤᱫ ᱛᱮ ᱱᱚᱣᱟ ᱡᱷᱟᱲᱠᱷᱚᱸᱰ ᱫᱤᱥᱚᱢ ᱨᱮᱱ ᱦᱚᱲ ᱞᱟᱹᱜᱤᱫ ᱛᱮ ᱥᱮ ᱯᱩᱨᱟᱹ ᱵᱷᱟᱨᱚᱛ ᱫᱤᱥᱚᱢ ᱨᱮᱱ ᱦᱚᱲ ᱞᱟᱹᱜᱤᱫ ᱛᱮ ᱤᱝᱨᱮᱹᱡᱽ ᱥᱞ ᱠᱟᱱᱟ ᱠᱤᱱ ᱞᱟᱹᱲᱦᱟᱹᱭ ᱞᱮᱱᱟ ᱟᱨ ᱩᱱᱠᱤᱱ ᱟᱹᱠᱤᱱ ᱥᱟᱹᱦᱤᱫ ᱞᱮᱱᱟ ᱠᱤᱱ ᱟᱨ ᱚᱱᱟ ᱤᱭᱟᱹᱛᱮ ᱟᱵᱚᱮ ᱟᱨᱟᱢ ᱛᱮ ᱨᱟᱹᱥᱠᱟᱹ ᱵᱚᱱ ᱛᱟᱦᱮᱸ ᱫᱟᱲᱮᱟᱜ ᱠᱟᱱᱟ᱾ ᱛᱟᱦᱚᱞᱮ ᱜᱚᱝᱠᱮ ᱟᱯᱮ ᱥᱮᱫ ᱫᱚ ᱪᱮᱫᱞᱮ ᱞᱮᱠᱟᱯᱮ ᱢᱟᱱᱟᱣ ᱵᱟᱲᱟ ᱠᱮᱜᱼᱟ?
ᱟᱞᱮ ᱠᱚᱫᱚ ᱢᱟᱱᱟᱣ ᱵᱟᱲᱟ ᱠᱼᱟ ᱞᱮᱮ ᱵᱷᱟᱜᱮ ᱴᱷᱤᱠ ᱜᱮᱞᱮ ᱢᱟᱱᱟᱣ ᱵᱟᱲᱟ ᱠᱼᱟ ᱫᱩᱠ ᱫᱤᱱ ᱨᱮᱭᱟᱜ ᱦᱤᱥᱟᱹᱵ ᱛᱮ ᱮᱱᱛᱮ ᱨᱮᱦᱚᱸ ᱵᱚᱞᱮ ᱡᱟᱣᱜᱮ ᱥᱮᱨᱢᱟ ᱚᱱᱠᱟ ᱜᱮᱞᱮ ᱯᱟᱨᱚᱢ ᱵᱟᱲᱟ ᱠᱟᱫᱟ ᱱᱟᱯᱟᱭᱱᱟᱭ ᱟᱨ ᱱᱟᱯᱟᱭ ᱛᱮᱜᱮ
ᱦᱳᱭ ᱦᱳᱭ
ᱵᱚᱞᱮ ᱟᱞᱮ ᱥᱮᱫ ᱫᱚ ᱥᱤᱫᱩ ᱠᱟᱹᱱᱦᱩ ᱦᱩᱞ ᱢᱟᱦᱟ ᱫᱚ ᱩᱱᱟᱹᱜ ᱤᱭᱟᱹ ᱜᱟᱱ ᱫᱚ ᱩᱱᱟᱹᱜ ᱨᱟᱹᱥᱠᱟᱹᱣᱟᱜ ᱛᱮᱫᱚ ᱵᱟᱝ ᱦᱩᱭᱩᱜᱼᱟ ᱚᱱᱮ ᱚᱠᱟᱴᱟᱜ ᱫᱚ ᱩᱱᱠᱤᱱᱟᱜ ᱡᱟᱱᱟᱢ ᱢᱟᱦᱟ ᱯᱷᱮᱵᱨᱩᱣᱟᱨᱤ ᱵᱟᱨ ᱛᱮᱨᱚ ᱥᱮ ᱛᱤᱱᱟᱹᱜ ᱛᱟᱹᱨᱤᱠᱷ ᱦᱩᱭᱩᱜ ᱠᱟᱱ ᱛᱚᱵᱮ ᱩᱱ ᱥᱚᱢᱚᱭ ᱫᱚ ᱩᱱ ᱚᱠᱛᱚ ᱚᱠᱛᱚ ᱫᱚ ᱱᱟᱦᱟᱜ ᱚᱠᱟ ᱫᱚᱢᱮᱜ ᱜᱮ ᱟᱹᱰᱤ ᱜᱟᱫᱮᱞ ᱦᱚᱲ ᱠᱚ ᱡᱟᱣᱨᱟᱜᱼᱟ ᱟᱨ ᱟᱹᱰᱤ ᱨᱟᱹᱥᱠᱟᱹ ᱟ ᱛᱮᱜ ᱛᱟᱦᱮᱱᱟ ᱟᱨ ᱚᱱᱠᱟ ᱯᱩᱡᱟᱹ ᱠᱚᱦᱚᱸ ᱦᱩᱭᱩᱜ ᱜᱮᱭᱟ ᱛᱚ᱾ ᱟᱨ ᱢᱮᱞᱟ ᱞᱮᱠᱟ ᱦᱩᱭᱩᱜᱼᱟ ᱥᱤᱫᱩ ᱠᱟᱹᱱᱦᱩ ᱜᱮ ᱦᱮᱸ ᱟᱫᱚ ᱩᱱ ᱥᱚᱢᱚᱭ ᱫᱚ ᱟᱹᱰᱤ ᱢᱚᱸᱡᱽ ᱜᱮ ᱦᱩᱭᱩᱜᱼᱟ᱾ ᱟᱨ ᱦᱚᱲ ᱠᱚᱦᱚᱸ ᱵᱷᱟᱜᱤ ᱠᱚ ᱡᱟᱣᱨᱟᱜᱼᱟ ᱟᱨ ᱩᱱ ᱥᱚᱢᱚᱭᱟᱜ ᱥᱤᱪᱩᱭᱮᱥᱚᱱ ᱦᱚᱸ ᱢᱚᱸᱡᱽ ᱜᱮᱤ ᱛᱟᱦᱮᱱᱟ ᱛᱚᱨ ᱦᱟᱯᱮ ᱵᱟᱨ ᱪᱟᱸᱫᱳ ᱫᱚ ᱵᱟᱭ ᱫᱟᱜᱟ ᱵᱟᱭ ᱪᱤᱠᱟᱹᱭᱟ ᱵᱮᱥᱤ ᱞᱚᱞᱚ ᱦᱚᱸ ᱵᱟᱝ ᱵᱮᱥᱤ ᱴᱷᱟᱱᱰᱟ ᱦᱚᱸ ᱵᱟᱝ ᱦᱳᱭᱥᱮ?
ᱦᱩᱸ ᱦᱩᱸ᱾
ᱦᱩᱸ ᱛᱚ ᱩᱱ ᱚᱠᱛᱚ ᱫᱚ ᱱᱟᱦᱱᱟᱜ ᱟᱞᱮ ᱫᱚ ᱟᱹᱰᱤ ᱱᱟᱯᱟᱭ ᱛᱮᱜᱤ ᱢᱚᱸᱡᱽ ᱛᱮᱜᱮ ᱞᱮ ᱠᱚᱨᱟᱣ ᱜᱮᱭᱟ᱾ ᱦᱩᱸ
ᱟᱹᱭ ᱱᱚᱣᱟ ᱮᱱᱛᱮ ᱡᱟᱱᱟᱢᱟᱦ ᱤᱭᱟᱹ ᱵᱮᱱ ᱢᱮᱱ ᱠᱮᱫ ᱦᱳᱭ ᱛᱚ ᱚᱱᱠᱟ ᱜᱮ ᱱᱟᱦᱟᱜ ᱟᱞᱮ ᱥᱮᱫ ᱦᱚᱸ ᱚᱱᱠᱟᱟᱜ ᱚᱱᱟ ᱡᱟᱱᱟᱢ ᱢᱟᱦᱟ ᱠᱚᱫᱚ ᱦᱜ ᱩᱱᱟᱹᱜ ᱫᱚ ᱱᱟᱟᱜ ᱵᱟᱠᱚ ᱢᱟᱱᱟᱣ ᱛᱟᱦᱮᱱᱟ ᱟᱫᱚ ᱢᱤᱫᱴᱮᱱ ᱠᱚ ᱢᱮᱱ ᱠᱟᱜ ᱞᱮᱠᱟ ᱡᱟᱦᱟᱸ ᱮᱱᱛᱮᱫ ᱡᱟᱦᱟᱸᱭ ᱠᱚᱫᱚ ᱮᱱᱛᱮᱜ ᱠᱚ ᱢᱟᱱᱟᱣ ᱛᱟᱦᱮᱱ ᱜᱮᱭᱟ ᱟᱨ ᱡᱟᱦᱟᱸᱭ ᱠᱚᱫᱚ ᱮᱱᱛᱮ ᱵᱟᱝᱦᱟᱜ ᱡᱟᱦᱟᱸᱭ ᱠᱚ ᱵᱟᱰᱟᱭ ᱢᱮᱱᱟᱜᱼᱟ ᱥᱮ
ᱡᱚᱛᱚ ᱦᱚᱲᱜᱤ ᱵᱟᱰᱟᱭ ᱫᱚ ᱢᱮᱱᱟᱜᱼᱟ ᱱᱟᱦᱟᱜ ᱱᱚᱣᱟ ᱨᱮᱭᱟᱜ ᱫᱚ ᱚᱱᱠᱟᱱ ᱠᱟᱛᱷᱟ ᱫᱚ ᱵᱟᱝ ᱠᱟᱱᱟ ᱡᱮ ᱵᱟᱰᱟᱭ ᱵᱟᱹᱱᱩᱜᱼᱟ᱾
ᱦᱮᱸ ᱦᱮᱸ
ᱟᱫᱚ ᱦᱩᱸ ᱚᱱᱠᱟᱜᱤ ᱢᱟᱱᱟᱣ ᱠᱚᱫᱚ ᱦᱩᱭᱩᱜᱼᱟ᱾ ᱛᱟᱦᱮᱱ ᱜᱮᱭᱟ᱾
ᱩᱸ ᱦᱮᱸ
ᱟᱨ ᱛᱚᱵᱮ ᱛᱟᱦᱮᱸ ᱨᱮ ᱜᱚᱢᱠᱮ ᱟᱯᱮᱫᱚ ᱱᱟᱦᱟᱜ ᱵᱤᱨ ᱠᱚᱫᱚ ᱵᱤᱨ ᱫᱟᱨᱮ ᱠᱩᱫᱚ ᱱᱟᱦᱟᱜ ᱛᱤᱱᱟᱹᱜ ᱥᱟᱺᱜᱤᱧ ᱢᱮᱱᱟᱜ
ᱦᱳᱭ ᱜᱚᱝᱠᱮ ᱴᱷᱤᱠ ᱠᱟᱛᱷᱟ ᱵᱮᱱ ᱠᱩᱞᱤ ᱠᱟᱫ ᱞᱤᱧᱟᱹ ᱟᱞᱮ ᱫᱚ ᱦᱳᱭ ᱦᱳᱭ ᱴᱷᱤᱠ ᱠᱟᱛᱷᱟ᱾ ᱟᱞᱮ ᱠᱚᱫᱚ ᱱᱟᱦᱟᱜ ᱵᱤᱨ ᱵᱩᱨᱩ ᱫᱟᱨᱮ ᱱᱟᱹᱲᱤ ᱠᱚᱫᱚ ᱟᱞᱮ ᱠᱷᱚᱱ ᱫᱚ ᱟᱹᱰᱤ ᱫᱚᱢᱮᱜ ᱜᱤ ᱡᱤᱞᱤᱧ ᱜᱤ ᱢᱮᱱᱟᱜᱼᱟ ᱦᱳᱭ, ᱟᱫᱚ ᱟᱞᱮ ᱡᱮ ᱥᱟᱠᱟᱢ ᱠᱩ ᱥᱮ ᱩᱸᱜ ᱥᱟᱦᱟᱱ ᱥᱟᱠᱟᱢ ᱠᱚᱫᱚᱞᱮ ᱧᱟᱢ ᱮᱫ ᱫᱚ ᱟᱞᱮ ᱠᱚᱣᱟᱜ ᱜᱮ ᱜᱚ ᱵᱟᱜᱟᱱ ᱠᱚᱨᱮᱱ ᱟᱨ ᱢᱟᱫ ᱵᱟᱜᱟᱱ ᱠᱚ ᱢᱮᱱᱟᱜ ᱵᱟᱲᱟ ᱛᱟᱞᱮᱭᱟ᱾ ᱚᱲᱟᱜ ᱚᱲᱟᱜ ᱜᱷᱟᱨᱚᱸᱡᱽ ᱜᱷᱟᱨᱚᱸᱡᱽ ᱛᱚ ᱚᱱᱟ ᱠᱚᱨᱮ ᱛᱤᱜᱮᱞᱮ ᱮ ᱟᱱᱴᱟᱜ ᱠᱟᱱᱟᱞᱮ ᱟᱨ ᱯᱨᱚᱛᱤ ᱵᱚᱪᱷᱚᱨ ᱜᱮ ᱫᱟᱨᱮ ᱠᱚᱞᱮ ᱦᱮᱸᱥᱮ ᱜᱮᱭᱟᱞᱮ᱾ ᱦᱮᱸ ᱥᱮ ᱟᱞᱮ, ᱚᱠᱟ ᱠᱚ ᱰᱷᱮᱨᱳᱜ ᱠᱟᱱᱟ ᱚᱱᱟ ᱠᱚᱫᱚ ᱞᱮ ᱢᱟᱜ ᱠᱩᱴᱨᱟᱹᱭᱟ᱾ ᱚᱱᱮ ᱚᱱᱠᱟᱼᱚᱱᱠᱟ ᱠᱚᱛᱮ ᱜᱮ ᱥᱟᱦᱟᱱ ᱥᱟᱠᱟᱢ ᱫᱚᱞᱮ ᱡᱩᱴᱟᱹᱜ ᱠᱟᱱᱟ᱾ ᱟᱸᱡᱚᱢ ᱠᱮᱫᱼᱟ ᱵᱮᱱ?
ᱦᱩᱸᱢ
ᱟᱨ ᱮᱸᱜ ᱵᱤᱨ ᱵᱩᱨᱩ ᱫᱚ ᱢᱮᱱ ᱞᱮᱠᱷᱟᱱ ᱫᱚ ᱢᱮᱱᱟᱜ ᱜᱮᱭᱟ ᱢᱮᱱᱟᱜ ᱫᱚ, ᱟᱫᱚ ᱫᱚᱢᱮ ᱜᱮ ᱥᱮ ᱥᱟᱺᱜᱤᱧ ᱜᱮᱭᱟ ᱟᱫᱚ, ᱥᱟᱺᱜᱤᱧ ᱥᱮᱫ ᱫᱚ ᱵᱟᱞᱮ ᱥᱮᱱᱚᱜᱼᱟ ᱚᱱᱛᱮ ᱠᱷᱚᱡ ᱥᱟᱦᱟᱱ ᱥᱟᱠᱟᱢ ᱫᱚ ᱵᱟᱞᱮ ᱟᱹᱜᱩᱭᱟ᱾ ᱟᱞᱮ ᱫᱚᱞᱮ ᱟᱹᱜᱩ ᱵᱟᱲᱟᱭᱟ ᱜᱟᱰᱟ ᱫᱷᱟᱨᱮ ᱫᱷᱟᱨᱮ ᱛᱮ ᱢᱤᱥᱤ ᱫᱟᱨᱮ ᱠᱩᱪᱟᱹᱫ᱾ ᱠᱚ ᱢᱮᱱᱟᱜᱼᱟ ᱵᱟᱹᱨᱱᱤ ᱫᱟᱨᱮ ᱠᱚ ᱢᱮᱱᱟᱜᱼᱟ ᱚᱠᱟ ᱠᱚᱪᱚᱝ ᱫᱟᱨᱮ ᱠᱚ ᱜᱚᱡᱚᱜᱼᱟ ᱚᱱᱟ ᱠᱚᱜᱮᱞᱮ ᱟᱹᱜᱩ ᱵᱟᱲᱟᱭᱟ᱾
ᱦᱩᱸ
ᱟᱨ ᱥᱟᱦᱟᱱ ᱥᱟᱠᱟᱢ ᱫᱚ ᱵᱚᱞᱛᱮ ᱜᱮᱞᱮ ᱫᱚ ᱦᱳᱭ ᱥᱟᱹᱨᱤ ᱜᱮ ᱟᱞᱮ ᱫᱚᱢᱮ ᱜᱮᱞᱮ ᱦᱟᱨᱚᱱ ᱧᱚᱜ ᱜᱮᱭᱟ᱾ ᱡᱟᱠᱷᱟᱱ ᱛᱟᱠᱷᱟᱱ ᱡᱟᱦᱟᱸ ᱛᱟᱦᱟᱸ ᱦᱚᱸ ᱵᱟᱝ ᱧᱟᱢᱚᱜᱚᱜᱼᱟ᱾ ᱟᱨ ᱵᱤᱨ ᱛᱮ ᱪᱟᱞᱟᱜ ᱢᱟ ᱯᱷᱚᱨᱮᱥᱴ ᱠᱚᱠᱚ ᱧᱟᱢᱚᱜᱼᱟ ᱡᱮ ᱟᱞᱮ ᱢᱟ ᱚᱱᱠᱟ ᱤᱭᱟᱹ ᱵᱩᱨᱩ ᱫᱤᱥᱚᱢ ᱨᱮᱱ ᱦᱚᱲ ᱞᱮᱠᱟ ᱠᱤ ᱵᱩᱨᱩ ᱞᱮ ᱪᱟᱞᱟᱜᱼᱟ ᱚᱱᱛᱮ ᱫᱚ ᱯᱷᱚᱨᱮᱥᱴ
ᱦᱳᱭ ᱜᱚᱝᱠᱮ ᱟᱫᱚ ᱦᱮᱸ ᱟᱹᱰᱤ ᱱᱟᱯᱟᱭ ᱵᱮᱱ ᱞᱟᱹᱭ ᱠᱮᱜᱼᱟ ᱡᱮ ᱟᱯᱮ ᱥᱮᱫ ᱚᱱᱮ ᱚᱱᱠᱟ
ᱦᱳᱭ
ᱟᱨ ᱡᱩᱫᱤ ᱟᱹᱞᱤᱧ ᱡᱩᱫᱤ ᱞᱤᱧ ᱞᱟᱹᱭ ᱞᱮᱠᱷᱟᱱ ᱟᱞᱮ ᱯᱟᱦᱴᱟ ᱡᱩᱫᱤ ᱥᱮ ᱱᱤᱭᱟᱹ ᱮᱱᱛᱮᱫ ᱵᱤᱨ ᱵᱩᱨᱩ ᱫᱟᱨᱮ ᱱᱟᱹᱲᱤ ᱥᱟᱠᱟᱢ ᱠᱚ ᱱᱟᱦᱟᱜ ᱥᱟᱦᱟ ᱠᱟᱜ ᱥᱟᱠᱟᱢ ᱠᱚ ᱥᱟᱦᱟᱱ ᱠᱚ, ᱛᱚ ᱟᱞᱮ ᱠᱩ ᱱᱟᱦᱟᱜ ᱛᱷᱚᱲᱟ ᱥᱟᱺᱜᱤᱧ ᱧᱚᱜ ᱜᱮᱭᱟ ᱟᱞᱮ ᱦᱚᱸ ᱟᱫᱚ ᱵᱩᱨᱩ ᱢᱮᱱᱟᱜᱼᱟ᱾ ᱱᱟᱦᱟᱜ ᱟᱞᱮ ᱠᱷᱚᱡ ᱫᱚ ᱚᱱᱠᱟ ᱠᱮᱞᱟᱠ ᱛᱤᱱ ᱪᱟᱨ ᱠᱤᱞᱳ ᱥᱟᱺᱜᱤᱧ ᱨᱮ ᱢᱮᱱᱟᱜᱼᱟ ᱟᱫᱚ ᱚᱱᱟ ᱵᱩᱫ ᱵᱩᱨ ᱨᱮᱫᱚ ᱱᱟᱦᱟᱜ ᱟᱫᱚ ᱥᱟᱱᱟᱢ ᱠᱤᱪᱷᱩ ᱜᱮ ᱥᱟᱦᱟᱱ
ᱦ
ᱠᱚ ᱧᱟᱢᱚᱜ ᱛᱟᱦᱮᱱᱟ
ᱟᱹᱛᱳ ᱠᱚᱨᱮᱱ ᱠᱚ ᱥᱮᱱᱚᱜ ᱛᱟᱦᱮᱱᱟ ᱟ. ᱛᱳ ᱠᱚᱨᱮ ᱠᱷᱚᱡ ᱠᱚ ᱪᱟᱞᱟᱜ ᱛᱟᱦᱮᱱᱟ ᱜᱚᱜᱚ ᱦᱚᱲ ᱠᱩ ᱵᱤᱴᱤ ᱛᱮᱠᱚ ᱫᱤᱫᱤ ᱛᱟᱠᱚ ᱪᱟᱞᱟᱜ ᱛᱟᱦᱮᱱᱟ ᱚᱸᱰᱮ ᱠᱷᱚᱡ ᱜᱮ ᱱᱟᱜ ᱚᱱᱟ ᱥᱟᱦᱟᱱ ᱠᱚᱫᱚ ᱱᱟᱜ ᱠᱩ ᱢᱟᱜ ᱟᱹᱜᱩᱭ ᱛᱟᱦᱮᱱᱟ ᱚᱱᱟ ᱡᱟᱦᱟᱸ ᱨᱚᱦᱚᱲ
ᱦᱩ ᱦ
ᱟᱫᱚᱵᱚ ᱷᱟ ᱠᱮᱫ ᱡᱮᱞᱮᱧ ᱡᱮᱞᱮᱧ ᱠᱚ ᱚᱱᱟ ᱱᱟ ᱵᱟᱜᱮᱨ ᱠᱚᱠᱚ ᱵᱟᱭ ᱤᱫᱤ ᱠᱟᱜ ᱟᱫᱚ ᱚᱱᱟ ᱛᱮᱜᱮᱠᱚ ᱛᱚᱞ ᱠᱮᱫ ᱛᱚᱞ ᱠᱟᱛᱮᱫ ᱱᱟᱦᱟᱜ ᱟᱫᱚ ᱚᱱᱟ ᱰᱟᱦᱟ ᱵᱚ ᱪᱮᱛᱟᱱ ᱪᱮᱛᱟᱱ ᱨᱮ ᱢᱮᱱᱟᱜ ᱠᱚᱣᱟ ᱛᱚ ᱚᱱᱟ ᱠᱚ ᱛᱚᱞ ᱠᱟᱛᱮᱜ ᱠᱩ ᱟᱫᱚ ᱠᱚ ᱜᱚᱲᱚ ᱡᱚᱝ ᱚᱜᱼᱟ ᱦᱟᱸᱜ ᱡᱟᱦᱟᱸᱭ ᱮᱱᱛᱮᱫ ᱫᱤᱯᱤᱞ ᱠᱟᱜ ᱟᱭ ᱚᱱᱠᱟ ᱜᱤ ᱡᱚᱛᱚ ᱦᱚᱲ ᱠᱚ ᱫᱤᱯᱤᱞ ᱡᱚᱝ ᱟ ᱡᱟᱦᱟᱸᱭ ᱦᱟᱢᱟᱞ ᱡᱟᱹᱥᱛᱤ ᱢᱮᱱᱟᱜ ᱛᱟᱭᱟ ᱩᱱᱤ ᱫᱚ ᱱᱟᱦᱟᱜ ᱞᱟᱦᱟ ᱨᱮᱠᱚ ᱫᱤᱯᱤᱞ ᱫᱤᱯᱤᱞᱤᱭᱟ ᱟᱫᱚ ᱱᱟᱦᱟᱜ ᱩᱱᱠᱩ ᱜᱤ ᱫᱤᱯᱤᱞ ᱠᱟᱛᱮᱜ ᱠᱚ ᱱᱟᱜ ᱵᱩᱨᱩ ᱠᱷᱚᱡ ᱠᱚ ᱱᱟᱦᱟᱜ ᱟᱹᱰᱤ ᱵᱟᱹᱭ ᱵᱟᱹᱭᱛᱮ ᱟᱫᱚ ᱠᱚ